ᱦᱮᱞᱳ ᱾
ᱦᱮᱞᱳ
ᱦᱮᱸ ᱜᱚᱝᱠᱮ ᱡᱚᱦᱟᱨ ᱜᱮ
ᱦᱮᱸ ᱜᱚᱝᱠᱮ ᱡᱚᱦᱟᱨ ᱜᱮ ᱡᱚᱦᱟᱨ ᱜᱮ
ᱦᱮᱸ ᱱᱟᱯᱟᱭ ᱵᱟᱲᱟ ᱜᱮᱭᱟᱵᱤᱱ ᱛᱚ
ᱦᱮᱸ ᱜᱚᱝᱠᱮ ᱪᱟᱥ ᱵᱟᱲᱟ ᱱᱟᱯᱟᱭ ᱜᱮᱭᱟᱞᱤᱧ ᱟᱹᱵᱤᱱ ᱪᱮᱫ ᱞᱮᱠᱟ
ᱟᱪᱪᱷᱟ ᱟᱹᱞᱤᱧ ᱦᱚᱸ ᱱᱟᱯᱟᱭ ᱵᱟᱲᱟ ᱜᱮ
ᱟᱪᱪᱷᱟ ᱟᱫᱚ ᱫᱟᱠᱟ ᱠᱚᱫᱚ ᱵᱤᱱ ᱡᱚᱢ ᱵᱟᱲᱟ ᱠᱮᱫᱟ ᱥᱮ ᱟᱹᱣᱨᱤ
ᱦᱚᱸ ᱫᱟᱠᱟ ᱠᱚᱫᱚ ᱡᱚᱢ ᱵᱟᱲᱟ ᱦᱩᱭ ᱠᱟᱱᱟ
ᱦᱮᱞᱳ
ᱠᱷᱟᱹᱱᱤᱠ ᱞᱟᱦᱟᱜᱮ ᱦᱮᱸ ᱫᱟᱠᱟ ᱠᱚᱫᱚ ᱡᱚᱢ ᱵᱟᱲᱟ ᱦᱩᱭᱱᱟ ᱟᱹᱵᱤᱱ ᱫᱚ ᱾
ᱦᱮᱸ ᱟᱹᱞᱤᱧ ᱦᱚᱸᱞᱤᱧ ᱡᱚᱢ ᱵᱟᱲᱟ ᱠᱮᱫᱟ ᱱᱚᱜᱼᱚᱸᱭ ᱫᱩᱲᱩᱵ ᱦᱩᱭ ᱠᱟᱱᱟ ᱦᱟᱸᱜ ᱾ ᱟᱫᱚ ᱦᱮᱞᱳ ᱢᱮᱱ ᱪᱩᱭᱮᱫ ᱛᱟᱦᱮᱸ ᱱᱟᱞᱤᱧ ᱡᱟᱦᱟᱱᱟᱜ ᱥᱟᱛᱟᱢ ᱪᱮᱛᱟᱱ ᱨᱮᱞᱟᱝ ᱜᱟᱞᱚᱪ ᱞᱮᱠᱷᱟᱱ ᱵᱟᱝ ᱜᱟᱱ ᱠᱚᱜᱠᱮᱭᱟ ᱞᱟᱹᱭᱵᱤᱱ ᱥᱮ
ᱟᱪᱪᱷᱟ ᱦᱮᱸ ᱞᱟᱹᱭᱵᱤᱱ ᱥᱮ ᱢᱟ ᱤᱭᱟᱹ ᱞᱤᱭᱮ ᱞᱟᱹᱭᱵᱮᱱ ᱢᱟ ᱥᱟᱠᱨᱟᱛ ᱞᱤᱭᱮ
ᱥᱟᱠᱨᱟᱛ ᱞᱤᱭᱮ ᱵᱟᱝ
ᱦᱳᱭ ᱛᱟᱦᱚᱞᱮ ᱜᱚᱭᱮᱠ ᱫᱤᱱ ᱯᱚᱨᱮ ᱜᱮᱛᱚ ᱥᱟᱠᱨᱟᱛ ᱦᱤᱡᱩᱜ ᱠᱟᱱᱟ
ᱦᱮᱸ ᱜᱚᱝᱠᱮ ᱥᱟᱠᱨᱟᱛ ᱦᱳᱭ ᱥᱟᱠᱨᱟᱛ ᱮᱱᱛᱮᱨᱮᱦᱚᱸ ᱫᱮᱨᱤ ᱧᱚᱜ ᱜᱮᱭᱟ ᱱᱟᱦᱟᱜ ᱦᱮᱡᱛᱮ ᱥᱮᱴᱮᱨ ᱛᱮ
ᱟᱯᱮᱥᱮᱜ ᱚᱱᱛᱮ
ᱟᱞᱮ ᱱᱚᱛᱮ ᱫᱚᱱ
ᱦᱮᱞᱳ